ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ, ᱟᱸᱡᱚᱢᱚᱜ ᱠᱟᱱᱟ,
ᱡᱚᱦᱟᱨ ᱜᱮ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱟᱸ ᱪᱮᱫ ᱠᱚ ᱪᱤᱠᱟ ᱵᱟᱲᱟᱭ ᱦᱩᱭᱩᱜ ᱠᱟᱱᱟ ᱛᱟᱦᱚᱞᱮ?
ᱪᱮᱠᱟ ᱵᱟᱲᱟ ᱫᱚ ᱱᱚᱛᱮ ᱵᱟᱹᱭᱦᱟᱹᱲ ᱥᱮᱫ ᱜᱮ ᱦᱮᱡ ᱦᱩᱭ ᱟᱠᱟᱱᱟ᱾
ᱟᱪᱪᱷᱟ ᱟᱪᱪᱷᱟ ᱟᱪᱪᱷᱟ ᱚ ᱟᱫᱚ ᱪᱮᱫ ᱠᱚᱫᱚ ᱞᱟᱜᱟᱣᱮᱱᱟ ᱥᱮ ᱪᱮᱫ? ᱫᱟᱜ ᱠᱚᱫᱚ ᱞᱟᱜᱟᱣᱱᱟ ᱚᱱᱛᱮ?
ᱫᱟᱜ ᱠᱚᱫᱚ ᱵᱟᱝ ᱞᱟᱜᱟᱣ ᱠᱟᱱᱟ ᱱᱚᱛᱮ ᱨᱮᱱ ᱟᱹᱛᱤᱧ ᱞᱮ ᱟᱹᱜᱩ ᱟᱠᱟᱫ ᱠᱚᱣᱟ ᱢᱮᱨᱚᱢ ᱠᱚ᱾
ᱟᱪᱪᱷᱟ ᱟᱪᱪᱷᱟ᱾ ᱦᱮᱸ ᱚᱱᱟ ᱢᱟ ᱠᱟᱛᱷᱟ ᱠᱟᱱ ᱜᱮ᱾ ᱚ ᱛᱚᱵᱮ ᱛᱟᱦᱚᱞᱮ ᱚᱱᱟ ᱵᱟᱹᱭᱦᱟᱹᱲ ᱥᱮᱫ ᱮᱠᱷᱚᱱᱚ ᱫᱟᱜ ᱵᱟᱝ ᱞᱟᱜᱟᱣ ᱠᱟᱱᱟ ᱥᱮ ᱪᱮᱫ? ᱢᱮᱨᱚᱢ ᱠᱚ ᱱᱚᱣᱟ ᱠᱚᱨᱮ ᱠᱚ ᱟᱹᱛᱤᱧ ᱠᱟᱱᱟ?
ᱵᱟᱝ ᱜᱚᱢᱠᱮ᱾ ᱫᱟᱜ ᱠᱚᱫᱚ ᱵᱟᱝ ᱞᱟᱜᱟᱣ ᱠᱟᱱ ᱦᱚᱛᱮᱡ ᱛᱮᱜᱮ ᱛᱚ ᱢᱮᱨᱚᱢ ᱠᱚ ᱱᱤᱛᱚᱜ ᱫᱚ ᱟᱹᱛᱤᱧ ᱦᱩᱭᱩᱜ ᱠᱟᱱᱟ ᱱᱚᱣᱟ ᱠᱚᱨᱮ ᱜᱮ᱾
ᱚ ᱟᱪᱪᱷᱟ ᱟᱪᱪᱷᱟ᱾ ᱛᱟᱦᱞᱮ ᱜᱚᱢᱠᱮ ᱦᱩᱲᱩ ᱠᱚᱫᱚ ᱨᱚᱦᱚᱭ ᱫᱚ ᱛᱤᱥᱚᱜ ᱯᱮ ᱨᱚᱦᱚᱭᱟ ᱛᱟᱦᱚᱞᱮ ᱜᱚᱢᱠᱮ ᱵᱟᱭ ᱫᱟᱜᱮᱫ ᱠᱷᱟᱱ
ᱚᱱᱟ ᱜᱮᱛᱚ ᱜᱚᱢᱠᱮ ᱛᱤᱥ ᱪᱚᱞᱮ ᱦᱟᱸᱜ ᱛᱤᱥ ᱫᱟᱜ ᱟᱞᱮ ᱠᱟᱱᱟ ᱦᱟᱜ ᱵᱟᱠᱷᱟᱡ ᱫᱚ ᱨᱚᱦᱚᱭ ᱫᱚ ᱱᱮᱥ ᱫᱚ ᱮᱱ ᱜᱮ
ᱦᱩᱸ ᱚᱱᱛᱮ ᱢᱤᱱᱤ ᱥᱮᱞ ᱠᱚ ᱫᱚ ᱵᱟᱹᱱᱩᱜ-ᱟ ᱜᱚᱝᱠᱮ?
ᱵᱟᱝ ᱜᱚᱝᱠᱮ ᱟᱞᱮ ᱥᱮᱫ ᱠᱚᱫᱚ ᱚᱱᱟ ᱠᱚᱫᱚ, ᱵᱟᱹᱱᱩᱜ ᱟᱱᱟ ᱠᱚ ᱫᱚ ᱤᱭᱟᱹ ᱫᱚ᱾ ᱚ ᱫᱟᱜ ᱡᱟᱹᱲᱤ ᱵᱷᱚᱨᱥᱟ ᱛᱮᱜᱮ ᱟᱞᱮ ᱫᱚ ᱨᱚᱦᱚᱭ ᱛᱟᱦᱮᱱᱟ ᱞᱮ ᱛᱚ᱾ ᱚᱱᱠᱟᱱ ᱠᱚᱫᱚ ᱥᱮᱨᱚᱠᱚᱢ ᱵᱮᱵᱚᱥᱛᱟ ᱫᱚ ᱵᱟᱹᱱᱩᱜᱼᱟ᱾
ᱚᱸ᱾ ᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱦᱮᱸᱥᱮ?
ᱦᱮᱸ᱾
ᱟᱨ ᱜᱚᱢᱠᱮ ᱚᱱᱛᱮ ᱢᱟᱱᱮ ᱵᱤᱨ ᱫᱤᱥᱚᱢ ᱥᱮ ᱚᱱᱠᱟ ᱵᱤᱞᱟᱹᱛ ᱫᱤᱥᱚᱢ ᱠᱟᱱᱟ ᱚᱱᱛᱮ ᱫᱚ?
ᱵᱤᱨ ᱫᱤᱥᱚᱢ ᱫᱚ ᱵᱟᱝ ᱠᱟᱱᱟ᱾ ᱱᱚᱣᱟ ᱦᱚ ᱵᱤᱞᱟᱹᱛ ᱫᱤᱥᱚᱢ ᱠᱟᱱ ᱜᱮᱭᱟ᱾
ᱵᱤᱨ ᱫᱤᱥᱚᱢ ᱜᱮ ᱵᱟᱝ?
ᱵᱤᱨ ᱫᱤᱥᱚᱢ ᱫᱚ ᱵᱟᱝ᱾
ᱵᱤᱞᱟᱹᱛ ᱫᱤᱥᱚᱢ, ᱟᱨ ᱟᱪᱪᱷᱟ ᱟᱪᱪᱷᱟ᱾ ᱛᱟᱦᱚᱞᱮ ᱜᱚᱢᱠᱮ ᱚᱱᱛᱮ ᱚᱱᱠᱟ ᱵᱤᱨ ᱠᱚ ᱤᱭᱟᱹ ᱜᱟᱡᱟᱲ ᱠᱚᱫᱚ ᱵᱟᱹᱱᱩᱜᱼᱟ? ᱵᱤᱨ ᱞᱟᱴᱟ ᱠᱚ ᱚᱱᱠᱟ ᱢᱮᱱᱟᱜᱼᱟ ᱥᱮ ᱵᱟᱝ? ᱯᱷᱟᱠᱟ ᱜᱮᱭᱟ ᱜᱚᱴᱟ?
ᱢᱮᱱᱟᱜᱼᱟ ᱫᱚ ᱥᱟ ᱥᱟᱜᱤᱧ ᱜᱮᱛᱟ ᱞᱮᱭᱟ᱾ ᱟᱞᱮ ᱦᱚᱸ ᱾
ᱚ ᱟᱪᱪᱷᱟ᱾ ᱥᱟᱸᱜᱤᱧ ᱧᱚᱜ ᱜᱮ ᱵᱟᱝ? ᱚ᱾ ᱟᱫᱚ ᱟᱫᱚᱡ ᱟᱫᱚᱢ ᱡᱟᱭᱜᱟ ᱠᱚᱨᱮ ᱡᱮᱢᱚᱱ ᱟᱯᱮ ᱚᱱᱛᱮ ᱫᱚ ᱞᱟᱹᱭᱮᱜ ᱟᱵᱮᱱ ᱡᱮ ᱵᱤᱨ ᱵᱟᱹᱱᱩᱜᱼᱟ ᱦᱮᱸ ᱵᱟᱝ ᱾ ᱛᱟᱦᱚᱞᱮ ᱵᱤᱨ ᱵᱟᱱᱩᱜ ᱠᱷᱟᱱ ᱫᱚ ᱱᱚᱝᱠᱟ ᱡᱤᱭᱟᱹᱞᱤ ᱠᱚᱫᱚ ᱵᱤᱱ ᱵᱟᱲᱟᱭ ᱠᱚᱣᱟ ᱥᱮ ᱵᱟᱝ ᱩᱨᱩᱢ ᱠᱚᱣᱟᱵᱮᱱ ᱛᱚ ᱡᱤᱭᱟᱹᱞᱤ ᱠᱚ?
ᱦᱮᱸ ᱩᱨᱩᱢ ᱫᱚ ᱞᱤᱧ ᱩᱨᱩᱢ ᱠᱚ ᱜᱮᱭᱟ᱾
ᱜᱚᱝᱠᱮ ᱛᱟᱦᱚᱞᱮ ᱥᱮᱸᱫᱽᱨᱟ ᱠᱚᱫᱚ ᱯᱮ ᱪᱟᱜ ᱟᱥᱮ ᱵᱟᱝ ᱛᱟᱦᱚᱞᱮ ᱵᱤᱨ ᱢᱟ ᱵᱟᱹᱱᱩᱜᱼᱟ?
ᱥᱮᱸᱫᱽᱨᱟ ᱠᱚᱦᱚᱸ ᱳᱭ ᱩᱱᱟᱹᱜ ᱚᱱᱟ ᱠᱚᱫᱚ ᱵᱤᱨ ᱵᱟᱹᱱᱩᱜ ᱟᱥᱮ ᱚᱠᱟ ᱠᱚᱨᱮ ᱥᱮᱸᱫᱽᱨᱟᱢ ᱪᱟᱞᱟᱜᱼᱟ᱾ ᱚᱱᱟ ᱨᱮᱫᱚ ᱵᱟᱞᱮ ᱪᱟᱞᱟᱜ ᱛᱟᱦᱮᱱᱟ ᱥᱮᱸᱫᱽᱨᱟ ᱠᱚ ᱫᱚ ᱾
ᱚ ᱚᱠᱟ ᱜᱩᱰᱩ ᱥᱮᱸᱫᱽᱨᱟ ᱠᱚ?
ᱜᱩᱰᱩ ᱥᱮᱸᱫᱽᱨᱟ ᱠᱚᱫᱚ ᱞᱮ ᱚᱱᱟ ᱪᱟᱞᱟᱜ ᱛᱟᱦᱮᱱᱟ ᱞᱮ᱾
ᱜᱩᱰᱩ ᱥᱮᱸᱫᱽᱨᱟ ᱫᱚ ᱯᱮ ᱪᱟᱞᱟᱜ ᱜᱮᱭᱟ?
ᱦᱩᱸ᱾
ᱦᱳᱭ ᱦᱳᱭ ᱜᱩᱰᱳ ᱥᱮᱸᱫᱽᱨᱟ ᱠᱚᱯᱮ ᱪᱟᱞᱟᱜ ᱟᱥᱮ ᱵᱟᱝ ᱦᱟᱜ?
ᱚᱱᱟ ᱠᱚ ᱫᱚ ᱞᱮ ᱪᱟᱞᱟᱜ ᱛᱟᱦᱮᱱ ᱜᱮᱭᱟ᱾
ᱦᱩᱸ᱾
ᱛᱚ ᱟᱯᱮ ᱫᱚ ᱯᱮ ᱮᱦᱚᱵ ᱠᱮᱫᱟ ᱥᱮ ᱵᱟᱝ ᱛᱚᱵᱮ ᱪᱟᱥ ᱠᱟᱢᱤ ᱠᱚ ᱫᱚ?
ᱦᱮᱸ ᱪᱟᱥ ᱠᱟᱹᱢᱤ ᱫᱚ ᱮᱦᱚᱵ ᱦᱳᱭ ᱟᱠᱟᱱᱟ᱾ ᱟᱞᱮ ᱫᱚ ᱯᱩᱨᱟᱹᱭᱣᱮᱱ ᱛᱟᱞᱮᱭᱟ ᱠᱟᱹᱢᱤ ᱠᱚ ᱫᱚ᱾ ᱟᱨ ᱞᱮ ᱨᱚᱦᱚᱭ ᱥᱟᱹᱛ ᱠᱮᱫᱟ ᱟᱞᱮ ᱫᱚ᱾ ᱟᱞᱮ ᱫᱚ ᱟᱹᱰᱤ ᱞᱚᱜᱚᱱ ᱧᱚᱜ ᱜᱮᱞᱮ ᱤᱭᱟᱹ ᱠᱮᱜᱼᱟ ᱟᱫᱚ ᱚᱸ ᱢᱤᱱᱤ ᱥᱮᱞᱚ ᱠᱚ ᱢᱮᱱᱟᱜ ᱛᱟᱞᱮᱭᱟ ᱱᱚᱛᱮ ᱫᱚ ᱟᱞᱮᱭᱟᱜ ᱜᱮ᱾ ᱟᱫᱚ ᱚᱱᱟ ᱛᱮᱜᱮ ᱞᱮ ᱨᱚᱦᱚᱭ ᱯᱩᱨᱟᱹᱣ ᱠᱮᱜᱼᱟ ᱞᱮ᱾
ᱟᱪᱪᱷᱟ᱾
ᱦᱳᱭ᱾
ᱟᱨ ᱜᱚᱝᱠᱮ ᱛᱟᱦᱚᱞᱮ ᱚᱱᱟ ᱪᱮᱫ ᱠᱚ ᱢᱮᱛᱟᱜᱼᱟ ᱟᱯᱮ ᱚᱱᱛᱮ ᱚᱱᱠᱟ ᱢᱤᱱᱤᱥ ᱠᱚᱫᱚ ᱢᱮᱱᱟᱜ ᱟᱥᱮ ᱵᱟᱝ?
ᱪᱤᱜ ᱜᱚᱝᱠᱮ
ᱢᱤᱱᱤ ᱥᱮᱞᱚ ᱢᱚᱱᱟᱜ ᱟᱥᱮ ᱵᱟᱝ?
ᱵᱟᱹᱱᱩᱼᱟ ᱵᱟᱹᱱᱩᱜᱼᱟ ᱜᱚᱝᱠᱮ ᱚᱱᱟ ᱠᱚᱫᱚ ᱾
ᱚ ᱚᱱᱠᱟᱱᱟᱜ ᱥᱩᱯ ᱤᱭᱟᱹ ᱫᱚ ᱵᱟᱹᱱᱩᱜᱼᱟ ᱵᱟᱝ, ᱛᱟᱦᱞᱮ ᱜᱚᱝᱠᱮ ᱱᱚᱜᱼᱚᱭ ᱡᱩᱫᱤ ᱛᱮᱦᱤᱧ ᱱᱤᱭᱟᱹ ᱪᱷᱚᱰᱣᱟᱜ ᱵᱟᱝ ᱮ ᱫᱟᱜᱟᱭ ᱦᱮᱸᱥᱮ ᱚᱝᱠᱟ ᱠᱚᱨᱟᱣ ᱫᱟᱭ ᱛᱚ ᱛᱮᱱᱯᱮ ᱫᱷᱟᱲᱤᱡ ᱾ ᱛᱮᱯᱮ ᱨᱚᱦᱚᱭᱟ ᱦᱳᱲᱳ ᱠᱚᱫᱚ ᱾
ᱨᱚᱦᱚᱭ ᱫᱚ ᱛᱟᱞᱮ ᱢᱟᱱᱮ ᱵᱟᱝ ᱦᱳᱭᱳᱜᱼᱟ ᱨᱚᱦᱚᱭ ᱫᱚ ᱪᱮᱠᱟᱛᱮᱢ ᱨᱚᱦᱚᱭᱟ ᱾ ᱫᱟᱜ ᱵᱟ ᱫᱟᱜ ᱵᱟᱠᱷᱟᱱ ᱫᱚ ᱨᱚᱦᱚᱭ ᱛᱚ ᱨᱚᱦᱚᱲ ᱨᱮᱫᱚ ᱵᱟᱝ ᱦᱩᱭᱩᱜ-ᱟ ᱥᱮ
ᱦᱮᱸ ᱦᱩᱸ ᱦᱩᱸ ᱦᱩᱸ ᱮᱱᱛᱮ ᱨᱮᱦᱚᱸ ᱚᱸᱦᱚᱭ ᱡᱚᱦᱚᱱ ᱱᱟᱦᱟᱜ ᱫᱤᱱᱨᱮ ᱧᱮᱞᱚᱜ ᱠᱟᱱᱟ ᱪᱤ ᱫᱟᱜ ᱵᱟᱝ ᱡᱟᱹᱨᱤ ᱠᱷᱟᱹᱛᱤᱨ ᱟᱨ ᱟᱫᱚᱢ ᱡᱟᱭᱜᱟ ᱠᱚᱨᱮ ᱫᱚ ᱧᱮᱞ ᱢᱮ ᱟᱞᱮ ᱠᱷᱚᱱ ᱚᱱᱛᱮ ᱫᱚ ᱢᱟᱱᱮ ᱩᱝᱠᱟ ᱥᱮᱨᱢᱟ ᱨᱮᱫᱚ ᱢᱤᱫ ᱵᱚᱪᱷᱚᱨ ᱢᱤᱫ ᱫᱷᱟᱣ ᱥᱮ ᱵᱟᱨ ᱫᱷᱟᱣ ᱯᱮ ᱨᱚᱦᱚᱭ ᱜᱮᱭᱟ, ᱮᱯᱚᱱ ᱛᱮᱫᱚ ᱾
ᱢᱤᱫ ᱫᱷᱟ ᱜᱮ
ᱢᱤᱫ ᱫᱷᱟᱣ ᱜᱮ ᱵᱟᱝ ᱾
ᱦᱩᱸ ᱦᱩᱸ ᱢᱤᱫᱟᱣᱞᱮ ᱨᱚᱭ ᱛᱟᱦᱮᱱᱟ ᱾
ᱚ ᱛᱟᱞᱮᱢ ᱠᱚᱱᱟᱢ ᱢᱤᱫ ᱫᱷᱟᱣ ᱨᱚᱦᱚᱭ ᱛᱮᱜᱮ ᱯᱩᱨᱟᱹ ᱵᱚᱪᱷᱚᱨ ᱯᱮ ᱡᱚᱢ ᱟᱴᱟᱜᱼᱟ ᱥᱮ ᱵᱟᱝ?
ᱵᱚᱪᱷᱚᱨ ᱫᱚ ᱯᱩᱨᱟᱹ ᱯᱩᱨᱤ ᱵᱟᱹᱭᱥᱟᱹᱠ ᱫᱚ ᱵᱟᱝ ᱪᱟᱹᱞᱩᱜᱼᱟ ᱾
ᱚ ᱛᱟᱧᱞᱮ ᱚᱱᱠᱟ ᱡᱩᱫᱤ ᱵᱟᱝ ᱯᱩᱨᱟᱹᱜ ᱠᱷᱟᱱ ᱛᱟᱦᱞᱮ ᱪᱮᱜ ᱠᱚᱯᱮ ᱡᱚᱢᱟ ᱜᱚᱝᱠᱮ ᱾
ᱦᱚᱭ ᱠᱤᱨᱤᱧ ᱡᱚᱢ ᱦᱩᱭᱩᱜᱼᱟ ᱾
ᱟᱪᱪᱷᱟ ᱛᱟᱦᱞᱮ ᱠᱟᱹᱢᱤ ᱥᱳᱨᱥ ᱠᱚᱫᱚ ᱪᱮᱜ ᱢᱮᱱᱟᱜᱼᱟ ᱚᱱᱛᱮᱱᱟᱜ ᱠᱟᱹᱣᱰᱤ ᱟᱨᱡᱟᱣ ᱨᱮᱱᱟᱜ ᱾ ᱡᱮ ᱡᱟᱦᱟᱱᱟᱜ ᱠᱤᱨᱤᱧ ᱠᱚᱛᱮᱨᱮ ᱛᱱᱟ ᱦᱚᱸᱛᱚ ᱠᱟᱹᱣᱰᱤ ᱞᱟᱜᱟᱜᱼᱟ᱾ ᱛᱚ ᱪᱮᱫ ᱠᱚᱦᱚᱣ ᱛᱮᱯᱮ ᱤᱱᱠᱟᱢ ᱜᱮᱭᱟ ᱯᱩᱭᱥᱟᱹ ᱠᱚᱫᱚ ᱠᱟᱹᱣᱰᱤ ᱠᱚ ᱾
ᱠᱟᱹᱢᱤ ᱠᱚᱫᱚ ᱵᱚᱞᱛᱮᱞᱮ ᱱᱚᱣᱟ ᱠᱚᱨᱮᱫᱚ ᱢᱟᱱᱮ ᱚᱱᱮ ᱪᱮᱜ ᱠᱚ ᱢᱮᱛᱟᱜ ᱠᱟᱱᱟ, ᱢᱤᱥᱛᱨᱤ ᱠᱟᱹᱢᱤ ᱠᱚ ᱢᱮᱱᱟᱜᱼᱟ ᱾ ᱟᱫᱚ ᱚᱱᱟ ᱜᱟᱹᱰᱤ ᱠᱚ ᱟᱞᱚ ᱞᱳᱰᱤᱝ ᱚᱱᱟ ᱠᱚᱜᱮ ᱾ ᱮᱨᱚᱠᱚᱢ ᱛᱮ ᱰᱮᱞᱤ ᱡᱟᱦᱟᱸ ᱠᱚᱲᱟᱭ ᱠᱟᱹᱢᱤ ᱠᱚ ᱦᱩᱭᱩᱜᱼᱟ ᱚᱱᱠᱟ ᱾
ᱚ ᱚᱱᱟ ᱠᱚᱯᱮ ᱠᱟᱹᱢᱤ ᱭᱟᱢ ᱠᱟᱱᱟ ᱱᱤᱛᱚᱜ ᱫᱚ ᱵᱟᱝ ᱾
ᱦᱮᱸ ᱠᱟᱹᱢᱤ ᱫᱚ ᱢᱟᱱᱮᱢ ᱢᱮᱱᱟᱜ ᱫᱚ ᱢᱮᱱᱟᱜ ᱜᱮᱭᱟ ᱛᱚ ᱠᱟᱹᱢᱤ ᱫᱟᱲᱟ ᱞᱟᱦᱟ ᱜᱮ ᱾
ᱦᱮᱸ ᱚᱱᱟ ᱢᱟ ᱠᱟᱛᱷᱟ ᱠᱟᱱ ᱠᱟᱹᱢᱤ, ᱠᱟᱹᱢᱤ ᱫᱚ ᱛᱟᱦᱮᱱ ᱜᱮᱭᱟ ᱟᱫᱚ ᱤᱱᱠᱟᱹ ᱡᱩᱫᱤᱢ ᱠᱟᱹᱢᱤ ᱞᱮᱠᱷᱟᱱ ᱜᱮ ᱵᱟᱝ ᱾
ᱦᱩᱸ
ᱟ ᱥᱮᱯᱠᱚᱢ ᱫᱚ ᱚᱱᱮ ᱟᱯᱮ ᱚᱱᱛᱮ ᱫᱚ ᱟ ᱚᱭ ᱡᱮᱢᱚᱱ᱾ ᱟᱞᱮ ᱚᱱᱛᱮ ᱫᱚ ᱦᱟᱜ ᱠᱷᱟᱱ ᱤᱭᱟᱹ ᱠᱚ ᱢᱮᱱᱟᱜᱼᱟ ᱯᱩᱠᱷᱨᱤ ᱠᱚ ᱦᱮᱸᱥᱮ ᱚᱼᱚᱱᱠᱟ ᱾ ᱯᱩᱠᱷᱨᱤ ᱯᱟᱱ ᱦᱮᱸ ᱜᱟᱰᱟ ᱠᱚ ᱚᱱᱟ ᱠᱚ ᱢᱮᱱᱟᱜᱼᱟ ᱛᱟᱨᱯᱚᱨ ᱛᱮ ᱚᱱᱟ ᱠᱚ ᱢᱮᱱᱟᱜᱼᱟ ᱥᱚᱝᱛᱮ ᱾
ᱯᱩᱠᱷᱨᱤ ᱠᱚᱫᱚ ᱢᱮᱱᱟᱜ ᱜᱮᱭᱟ, ᱛᱚ ᱜᱟᱰᱟ ᱦᱚᱸ ᱢᱮᱱᱟᱜ ᱫᱚ ᱢᱮᱱᱟᱜ ᱜᱮᱭᱟ ᱜᱟᱰᱟ ᱫᱚ ᱥᱟᱺᱜᱤᱧ ᱧᱚᱜ ᱜᱮᱛᱟᱞᱮᱭᱟ ᱾
ᱚ ᱟᱪᱪᱷᱟ ᱟᱪᱪᱷᱟ ᱯᱩᱠᱷᱨᱤ ᱫᱚ ᱛᱟᱞᱚᱜ ᱦᱮᱸ ᱚᱱᱟ ᱯᱩᱠᱷᱨᱤ ᱠᱚᱨᱮ ᱦᱟᱹᱠᱩ ᱦᱚᱸᱯᱮ ᱪᱟᱥ ᱠᱚᱣᱟ ᱜᱚᱢᱠᱮ?
ᱯᱩᱠᱷᱨᱤ ᱠᱚᱫᱚ ᱢᱟᱱᱮ, ᱢᱟᱱᱮ ᱮᱴᱟᱜ ᱦᱚᱲᱟᱜ ᱠᱟᱱᱟ ᱥᱮ ᱱᱮ ᱦᱚᱲ ᱫᱚ ᱵᱟᱝ ᱠᱟᱱᱟ᱾
ᱚ ᱟᱪᱪᱷᱟ ᱟᱪᱪᱷᱟ ᱚᱱᱟ ᱠᱚᱨᱮ ᱠᱚ ᱛᱩᱯᱩᱪᱚᱜᱼᱟᱯᱮ ᱥᱮ ᱵᱟᱸᱜ ᱱᱚᱜᱼᱚᱭ ᱡᱮᱢᱚᱱ ᱫᱟᱜ ᱨᱮᱱᱟᱜ ᱟᱱᱟᱴ ᱾ ᱮᱴᱠᱮ ᱴᱚᱸᱲᱮ ᱦᱚᱸ ᱛᱟᱦᱮᱸᱱᱟ᱾
ᱛᱩᱯᱩᱪᱚ ᱞᱮᱜᱮᱭᱟᱠᱚ ᱚᱱᱟ ᱫᱚ ᱢᱟᱱᱟ ᱫᱚ ᱵᱟᱹᱱᱩᱜᱼᱟ᱾
ᱟᱪᱪᱷᱟ ᱡᱮᱢᱚᱱ ᱱᱟᱦᱟᱜ ᱫᱤᱱ ᱨᱮ ᱧᱮᱞᱚᱜ ᱠᱟᱱᱟ ᱱᱚᱜᱼᱚᱭ ᱫᱟᱜ ᱨᱮᱱᱟᱜ ᱟᱱᱟᱴ ᱮᱴᱠᱮᱴᱚᱬᱮ ᱟᱹᱰᱤᱴᱟᱜ ᱜᱮ ᱡᱟᱹᱥᱛᱤ᱾ ᱮᱱᱟ ᱦᱮᱸᱥᱮ ᱫᱟᱲᱟᱱ ᱢᱟᱱᱮ ᱧᱩ ᱫᱟᱜ ᱠᱚ ᱞᱟᱹᱜᱤᱫ ᱫᱚ ᱴᱮᱯ ᱠᱚ ᱢᱮᱱᱟᱜ ᱟᱥᱮ ᱵᱟᱝᱼᱟ ᱟᱹᱛᱩ ᱠᱚᱨᱮ ᱫᱚ᱾
ᱦᱮᱸ ᱧᱩᱛ ᱴᱮᱯ ᱠᱚᱫᱚ ᱢᱮᱱᱟᱜ ᱜᱮᱭᱟ ᱥᱳᱞᱟᱨ ᱠᱚᱦᱚᱸ ᱢᱮᱱᱟᱜᱼᱟ
ᱟᱪᱪᱷᱟ ᱟ ᱚᱱᱠᱟ ᱢᱤᱱᱤ ᱥᱮᱫ ᱨᱮᱫᱚ ᱵᱟᱹᱱᱩᱜᱼᱟ ᱤᱭᱟᱹ ᱥᱮᱫ ᱨᱮ ᱵᱟᱹᱫᱽ ᱠᱷᱮᱛ ᱠᱚ ᱨᱮ᱾
ᱵᱟᱹᱱᱩᱜᱼᱟ
ᱟᱨ ᱯᱟᱨᱥᱚᱱᱟᱞ ᱚᱠᱚᱭᱟᱜ ᱢᱮᱱᱟᱜᱼᱟ ᱚᱲᱟᱜ ᱠᱚᱨᱮ ᱚᱲᱟᱜ ᱠᱚᱨᱮ ᱢᱮᱱᱟᱜ ᱛᱟᱠᱚᱣᱟ ᱵᱟᱝ ᱢᱤᱱᱤ ᱠᱚᱫᱚ᱾
ᱦᱮᱸ ᱦᱮᱸ
ᱚ ᱮᱢᱚᱱ ᱠᱟᱛᱷᱟ ᱠᱟᱱᱜᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱱᱚᱜᱼᱚᱭ ᱡᱮᱢᱚᱱ ᱟᱭ ᱵᱟᱹᱫ ᱾ ᱵᱟᱹᱫᱽ ᱠᱚᱨᱮ ᱚᱠᱚᱭ ᱫᱚ ᱚᱱᱟ ᱪᱟᱥ ᱞᱟᱹᱜᱤᱫ ᱜᱮ ᱠᱤᱱᱛᱩ ᱚᱱᱟ ᱢᱤᱱᱤ ᱠᱚ ᱜᱟᱲᱟᱣ ᱠᱟᱜᱼᱟ ᱦᱮᱸᱥᱮ ᱟᱨᱦᱚᱸ ᱧᱮᱞ ᱢᱮ ᱚᱲᱟᱜ᱾ ᱟᱨᱦᱚᱸ ᱧᱮᱞ ᱠᱚᱢᱮ ᱤᱭᱟᱹ ᱢᱮᱱᱟᱜ ᱛᱟᱠᱚᱣᱟ ᱥᱮ ᱞᱟᱹᱣ ᱠᱚ ᱢᱮᱱᱟᱜ ᱛᱟᱠᱚᱣᱟ ᱢᱤᱱᱤ ᱠᱚ ᱦᱮᱸ ᱵᱟᱝ ᱾ ᱟᱨ ᱚᱱᱟ ᱛᱮᱦᱚᱸ ᱧᱮᱞ ᱵᱤᱱ ᱪᱟᱥᱮᱜᱼᱟᱭ ᱾ ᱚᱜ ᱟᱨ ᱦᱟᱯᱮ ᱡᱟᱦᱟᱸ ᱵᱟᱹᱫᱽ ᱨᱮᱠᱚ ᱜᱟᱲᱟᱣ ᱠᱟᱜᱼᱟ ᱚᱱᱟ ᱛᱮᱦᱚᱸ ᱠᱚ ᱪᱟᱥ ᱫᱟ ᱦᱮᱸ ᱵᱟᱝ ᱾
ᱪᱟᱥ ᱦᱚᱲ ᱫᱚᱠᱚ ᱪᱟᱥᱮᱫ ᱜᱮᱭᱟ ᱾
ᱦᱟ ᱠᱟᱱᱟ ᱟᱫᱚ ᱪᱟᱥ ᱫᱚ ᱟᱵᱚ ᱫᱚ ᱮᱢᱱᱤ ᱜᱮ ᱵᱟᱲᱟᱭᱟᱵᱚᱱ ᱡᱮ ᱥᱟᱱᱛᱟᱲ ᱢᱟᱱᱮ ᱜᱮ ᱪᱟᱥᱵᱟᱥ ᱨᱮᱫᱚ ᱡᱚᱯᱲᱟᱣ ᱢᱮᱱᱟᱜ ᱟᱠᱟᱫ ᱵᱚᱱ ᱜᱮ ᱦᱮᱸ ᱵᱟᱝ?
ᱦᱮᱸ ᱾
ᱠᱚᱢ ᱵᱮᱥᱤ ᱫᱚ ᱡᱚᱯᱲᱟᱣ ᱵᱚᱱ ᱛᱟᱦᱮᱱ ᱜᱮᱭᱟ ᱦᱮᱸ ᱥᱮ ᱵᱟᱝ ᱜᱚᱝᱠᱮ ᱾
ᱱᱚᱣᱟ ᱫᱚ ᱟᱵᱚ ᱢᱟᱱᱮ ᱪᱮ ᱞᱟᱦᱟ ᱛᱮᱦᱚᱸ ᱞᱟᱦᱟ ᱵᱤᱫᱟᱹᱞ ᱠᱷ ᱜᱮ ᱚᱱᱟ ᱫᱚ ᱪᱟᱹᱞᱩ ᱦᱮᱡ ᱟᱠᱟᱱᱟ ᱥᱮ ᱚᱱᱟ ᱫᱚ
ᱦᱩᱸ ᱻ᱾
ᱟ ᱟᱨ ᱟᱵᱚ ᱫᱚ ᱚᱱᱠᱟ ᱡᱩᱫᱤ ᱢᱤᱫ ᱵᱮᱲᱟ ᱵᱟᱢ ᱠᱟᱹᱢᱤᱭᱟ ᱢᱤᱫ ᱵᱮᱲᱟ ᱡᱚᱢ ᱵᱟᱢ ᱧᱟᱢᱟ ᱦᱸᱥᱮ ᱵᱟᱝ ᱜᱚᱝᱠᱮ
ᱦᱮᱸ
ᱢᱤᱫ ᱵᱮᱲᱟᱢ ᱠᱟᱹᱢᱤᱭᱟ ᱛᱚᱵᱮᱱᱟᱜ ᱦᱟᱸᱜ ᱡᱚᱢ ᱵᱚᱱ ᱧᱟᱢᱟ ᱥᱮ ᱵᱟᱝ ᱚᱱᱠᱟ ᱠᱟᱛᱮ ᱜᱮ ᱟᱵᱚ ᱱᱚᱜᱚᱭ ᱡᱤᱭᱚᱱ ᱵᱚᱱ ᱠᱷᱟᱸᱰᱟᱣᱫᱟ ᱚᱠᱚᱭ ᱫᱚᱪᱚ ᱦᱮᱸ ᱜᱤᱫᱽᱨᱟᱹ ᱚᱞᱚᱜ ᱯᱟᱲᱦᱟᱣ ᱠᱟᱱ ᱛᱟᱦᱮᱸᱟ ᱟᱹᱰᱤ ᱢᱟᱨᱟᱝ ᱥ ᱤᱫᱤ ᱠᱟᱛᱮᱜ ᱟᱨ ᱚᱠᱚᱭ ᱫᱚ ᱧᱮᱞ ᱢᱮ ᱟᱡᱤᱡ ᱜᱤᱫᱽᱨᱟᱹ ᱴᱵᱚᱞ ᱴᱵᱚᱞᱮ ᱫᱟᱟᱲᱟᱱ ᱠᱟᱱᱟᱭ ᱟᱨ ᱟᱭ ᱵᱟᱵᱟ ᱦᱚᱸ ᱴᱷᱤᱠ ᱵᱟᱹᱱᱩᱜ ᱛᱟᱭᱟ ᱦᱮᱸ ᱥᱮ ᱦᱟᱹᱰᱤ ᱯᱟᱣᱨᱟᱹ ᱧᱩ ᱛᱮᱠᱚ ᱢᱟᱛᱟᱞ ᱠᱚᱜ ᱠᱟᱱᱟ ᱦᱮᱸ ᱵᱟᱝ ᱾
ᱦᱩᱸ ᱚᱱᱠᱟ ᱟᱹᱰᱤ ᱜᱟᱱ ᱧᱮᱞᱚᱜ ᱠᱟᱱ ᱜᱮᱭᱟ ᱟ. ᱛᱩ ᱠᱚᱨᱮ
ᱮ ᱟᱯᱮ ᱟᱹᱛᱩ ᱠᱚᱨᱮ ᱚᱱᱠᱟ ᱢᱮᱱᱟᱜ ᱠᱚᱣᱟ ᱥᱮ ᱡᱟᱦᱟᱸᱭ ᱫᱚ ᱟᱸᱻ ᱟᱭᱚ ᱵᱟᱵᱟ ᱫᱚ ᱦᱟᱺᱰᱤ ᱯᱟᱣᱨᱟᱭ ᱫᱚᱢᱮ ᱧᱩ ᱮᱛᱼ ᱟᱭ ᱾ ᱟᱨ ᱤᱱᱟᱹ ᱠᱟᱹᱤᱡ ᱫ ᱫᱚ ᱵᱟᱭ ᱚᱞᱚᱜ ᱯᱟᱲᱦᱟᱣ ᱫᱟᱲᱮᱭᱟᱜ ᱠᱟᱱᱟ ᱱᱚᱚᱱ ᱧᱮᱞᱟᱜ ᱨᱮ
ᱦᱮᱸ ᱟᱞᱮ ᱟᱹᱛᱩ ᱠᱚᱨᱮ ᱦᱚᱸ ᱢᱮᱱᱟᱜ ᱫᱚ ᱢᱮᱱᱟᱜ ᱠᱚᱜᱮᱭᱟ ᱾ ᱳᱭ ᱵᱮᱥᱤ ᱫᱚ ᱵᱟᱹᱱᱩᱜ ᱠᱚᱣᱟ ᱠᱚᱢ ᱧᱚᱜ ᱜᱮᱭᱟ ᱠᱚ ᱾
ᱦ ᱦᱮᱸ ᱱᱚᱜ ᱚᱭ ᱡᱮ ᱱᱚᱝᱠᱟ ᱠᱚ ᱫᱟᱬᱟ ᱵᱟᱲᱟ ᱦᱟᱠᱟ -ᱟ ᱾ ᱚᱱᱟ ᱠᱚ ᱧᱮᱞ ᱠᱟᱛᱮᱜ ᱢᱟᱱᱮ ᱪᱮᱫ ᱢᱚᱱᱮ ᱦᱩᱭᱩᱜᱼᱟ ᱪᱮᱫ ᱢᱟᱱᱮ ᱦᱪᱮᱫᱟ ᱱᱚᱝᱠᱟ ᱜᱽ ᱯᱚᱫᱟᱲ ᱵᱟᱟᱭ ᱫᱟᱢ ᱢᱮ ᱦᱩᱭᱩᱜ ᱢᱚᱱᱮᱠ
ᱜᱤᱫᱽᱨᱟ. ᱫᱟᱸᱬᱟ ᱵᱟᱲᱟ ᱯᱩᱴᱟᱱᱤ ᱫᱚ ᱢᱟᱱᱮ ᱟᱨ ᱚᱲᱟᱜ ᱦᱚᱲ ᱢᱟᱱᱮ ᱚᱲᱟᱜ ᱦᱚᱲ ᱢᱟᱱᱮ ᱠᱚ ᱯᱷᱤᱨᱤ ᱚᱱᱮ ᱟᱲᱟᱜ ᱠᱟᱱᱟ ᱠᱚ ᱢᱟᱱᱮ ᱚᱲᱟᱜ ᱨᱮᱫᱚ ᱢᱮᱱ ᱦᱚᱸ ᱪᱮᱫ ᱵᱟᱠᱚ ᱢᱮᱱᱟ ᱟᱨ ᱛᱟᱦᱚᱞᱮ ᱥᱮ ᱜᱤᱫᱽᱨᱟᱹ ᱦᱚᱸ ᱩᱱᱤ ᱦᱚᱸ ᱥᱟᱹᱨᱤᱜᱮ ᱫᱟᱬᱟ ᱵᱟᱲ ᱧᱟᱢᱫᱟᱭ ᱜᱤᱫᱽᱨᱟᱹ ᱡᱩᱫᱤ ᱱᱤᱡᱛᱮ ᱪᱟᱯ ᱵᱟᱢ ᱮᱢᱟᱭ ᱠᱷᱟᱱ ᱫᱚ ᱩᱱᱤ ᱦᱚᱸ ᱯᱷᱤᱨᱤᱜ ᱠᱟᱱᱟᱭ ᱥᱮ ᱛᱚᱠᱷᱚᱱ ᱫᱚ ᱩᱱᱤ ᱦᱚᱸ ᱫᱚ ᱚᱱᱟ ᱢᱚᱱ ᱢᱚᱱ ᱢᱚᱱᱳᱚᱡᱜ ᱫᱤᱭᱮ ᱵᱟᱭ ᱯᱟᱲᱦᱟᱣ ᱤᱭᱟᱹᱭᱟᱭ
ᱦᱩᱸ ᱦᱩᱸ
ᱪᱮᱫ ᱟᱨᱠᱤ
ᱱᱟᱦᱟᱜ ᱧᱮᱞᱟ ᱥᱟᱱᱛᱟᱲ ᱨᱮ ᱠᱤᱱᱛᱩ ᱡᱟᱹᱥᱛᱤ ᱚᱱᱟ ᱚᱞᱚᱜ ᱯᱟᱲᱦᱟᱜ ᱵᱟᱝᱠᱚ ᱯᱟᱲᱦᱟᱜ ᱠᱟᱱ ᱛᱟᱵᱚᱱᱟ ᱚᱠᱟᱨᱮ ᱯᱟᱛᱟ ᱪᱷᱟᱛᱟ ᱠᱚ ᱫᱟᱲᱟᱭ ᱛᱟᱵᱚᱱᱟ ᱛᱚᱨᱮ ᱟᱨᱚ ᱮᱢᱟᱱ ᱛᱮᱱᱟᱜ ᱯᱚᱨᱚᱵᱽ ᱯᱩᱱᱟᱹᱭ ᱦᱩᱭᱩᱜ ᱠᱟᱱᱟ ᱚᱱᱟ ᱠᱚᱨᱮ ᱟᱹᱰᱤ ᱡᱳᱨ ᱫᱟᱲᱟᱢ ᱠᱟᱱᱟ ᱦᱮᱸ ᱵᱟᱝ ᱥᱮ ᱵᱟᱝ ᱜᱚᱝᱠᱮ
ᱚᱱᱟ ᱠᱚᱫᱚ ᱟᱵᱚ ᱢᱟᱱᱮ ᱥᱟᱱᱛᱟᱲᱟᱜ ᱮᱢᱚᱱ ᱠᱤ ᱡᱟᱦᱟᱱᱟᱜ ᱜᱮ ᱯᱟᱛᱟ ᱪᱷᱟᱛᱟ ᱦᱩᱭᱮᱱ ᱡᱟᱦᱱᱟᱜ ᱯᱨᱳᱜᱨᱟᱢ ᱠᱚ ᱦᱩᱭᱮᱱ
ᱦᱩᱸ ᱦᱩᱸ
ᱡᱚᱛᱚ ᱡᱟᱭᱜᱟ ᱨᱮᱜᱮ ᱢᱟᱱᱮ ᱦᱩᱭᱩᱜ ᱠᱟᱱ ᱜᱮᱭᱟ ᱦᱟᱸᱜ ᱟᱵᱚ ᱥᱟᱱᱛᱟᱲ ᱫᱚᱠᱚ ᱪᱟᱞᱟᱜ ᱠᱟᱱ ᱜᱮᱭᱟ ᱥᱟᱨᱤ ᱜᱮ ᱵᱟᱫᱽ ᱫᱚ ᱵᱟᱹᱱᱩᱜᱼᱟ ᱾
ᱦᱩᱸ ᱲ ᱠᱷᱚᱛᱚᱢ ᱟᱠᱟᱱ ᱜᱮᱭᱟ ᱱᱟᱦᱟᱜ ᱡᱮ ᱱᱚᱚ ᱱᱚᱝᱠᱟ ᱟᱹᱰᱤᱜᱮᱵᱚ ᱧᱮᱞᱚᱜ ᱠᱟᱱᱟ ᱟᱵᱚ ᱠᱚ ᱛᱟᱞᱟ ᱨᱮ ᱦᱮᱸ ᱵᱟᱝ ᱾ ᱢᱟᱱᱮ ᱯᱟᱛᱟ ᱪᱷᱟᱛᱟ ᱠᱚ ᱫᱟᱬᱟᱱ ᱠᱟᱱᱟ ᱟᱨ ᱤᱛᱩᱱ ᱟᱥᱲᱟ ᱪᱟᱞᱟᱣ ᱵᱟᱹᱜᱤ ᱠᱟᱛᱮ ᱠᱚ ᱪᱤᱠᱟᱭᱮᱫᱼᱟ ᱤᱛᱩᱱ ᱟᱥᱲᱟ ᱫᱚ ᱵᱟᱠᱚ ᱪᱟᱜ ᱠᱟᱱᱟ ᱡᱟᱦᱟᱸ ᱨᱮ ᱟᱠᱚᱣᱟᱜ ᱜᱮᱭᱟᱱ ᱠᱚ ᱟᱨᱡᱟᱣ ᱫᱟᱲᱮ ᱟᱠᱚ ᱢᱟᱨᱟᱝ ᱢᱟᱨᱟᱝ ᱥᱮᱪᱮᱫ ᱴᱷᱟᱶ ᱨᱮ ᱥᱮᱴᱮᱨ ᱠᱟᱛᱮ ᱩᱱᱠᱩ ᱟᱠᱚᱣᱟᱜ ᱜᱮᱭᱟᱱ ᱠᱚ ᱟᱨᱡᱟᱣᱟ ᱚᱱᱟ ᱠᱚ ᱠᱷᱚᱱᱟᱜ ᱠᱚ ᱪᱷᱩᱰᱟᱹᱨᱚᱜ ᱠᱟᱱᱟ ᱥᱮ ᱵᱟᱝ ᱚᱱᱟ ᱤᱫᱤ ᱜᱮ ᱚᱱᱠᱟᱱᱟᱜ ᱟᱹᱰᱤ ᱢᱟᱨᱟᱝ ᱮᱸ ᱥᱚᱢᱚᱥᱥᱟ ᱧᱮᱞᱚᱜ ᱠᱟᱱᱟ ᱦᱮᱸ ᱵᱟᱝ
ᱥᱚᱢᱚᱥᱥᱟ ᱫᱚ ᱥᱚᱢᱚᱥᱥᱟ ᱠᱟᱱ ᱜᱮᱭᱟ ᱚᱱᱟ ᱠᱷᱟᱹᱛᱤᱨ ᱜᱮᱛᱚ
ᱟᱨ ᱜᱚᱝᱠᱮ ᱟᱯᱮ ᱚᱱᱛᱮ ᱦᱟᱰᱜᱟᱨ ᱠᱚᱫᱚ ᱵᱟᱹᱱᱩᱜ ᱠᱚᱣᱟ ᱚᱱᱠᱟ ᱢᱮᱨᱚᱢ ᱮᱢ ᱤᱫᱤ ᱟᱠᱟᱫ ᱠᱚᱫᱚ
ᱢᱮᱨᱚᱢ ᱠᱚᱫᱚ ᱦᱟᱰᱜᱟᱨ ᱠᱚᱫᱚ ᱢᱮᱱᱟᱜ ᱫᱚ ᱢᱮᱱᱟᱜ ᱠᱚᱜᱮ ᱥᱮᱛᱟ ᱠᱚᱦᱚᱸ ᱥᱮᱛᱟ ᱠᱚᱜᱮ ᱫᱚ ᱫᱚᱢᱮ ᱢᱮᱱᱟᱜ ᱠᱚᱣᱟ ᱟᱞᱮ ᱥᱮᱫ ᱫᱚ
ᱚ
ᱥᱮᱛᱟ ᱜᱮ ᱟᱞᱮ ᱥᱮᱫ ᱫᱚ ᱦᱟᱰᱜᱟᱨ ᱠᱟᱱᱟ ᱠᱚ ᱱᱤᱛᱚᱜ ᱫᱚ
ᱟᱪᱪᱷᱟ ᱟᱪᱪᱷᱟ ᱢᱟᱱᱮ ᱢᱮᱨᱚᱢ ᱫᱚᱢᱮ ᱠᱚ ᱡᱚᱢ ᱠᱚᱣᱟ ᱥᱮ ᱪᱮᱫ
ᱫᱚᱢᱮ ᱠᱚ ᱡᱚᱢ ᱠᱚᱣᱟ ᱱᱟᱥᱮᱱᱟᱜ ᱯᱷᱟᱸᱠᱟ ᱧᱟᱢ ᱞᱮᱠᱷᱟᱱ ᱜᱮ
ᱚ
ᱟᱹᱰᱤ ᱠᱚ ᱫᱟᱬᱟᱱᱟ ᱯᱟᱞ ᱯᱟᱞ ᱥᱟᱛ ᱟᱴᱴᱤ ᱠᱟᱛᱮᱫ ᱛᱟᱦᱮᱱᱟ
ᱡᱩᱫᱤ ᱚᱱᱠᱟ ᱢᱮᱨᱚᱢ ᱵᱟᱠᱚ ᱟᱲᱟ ᱜᱮᱫ ᱠᱚᱣᱟ ᱛᱟᱦᱚᱞᱮ ᱦᱚᱲ ᱡᱩᱫᱤ ᱮᱠᱞᱟᱢ ᱛᱟᱲᱟᱢ ᱤᱫᱤᱭᱟ ᱛᱟᱦᱞᱮ ᱛᱚ ᱜᱚᱝᱠᱮ ᱦᱚᱲ ᱠᱚᱦᱚ ᱠᱚ ᱜᱮᱨ ᱫᱟᱨᱮᱭᱟᱢᱟ
ᱦᱩᱸ
ᱦᱮᱸ ᱚᱱᱟᱛᱮ ᱞᱟᱹᱭ ᱠᱟᱱᱟ ᱡᱮ ᱚᱱᱠᱟ ᱫᱚ ᱦᱚᱲᱚ ᱠᱚ ᱦᱚᱲ ᱦᱚᱸᱛᱚ ᱠᱚ ᱜᱮᱨ ᱫᱟᱲᱮᱭᱟᱢᱟ ᱦᱮᱸ ᱵᱟᱝ
ᱦᱮᱸ ᱦᱚᱲ ᱦᱚᱸᱠᱚ ᱫᱷᱢᱠᱟᱣ ᱠᱚᱣᱟ ᱦᱚᱲ ᱦᱚᱸ ᱵᱟᱠᱚ ᱵᱚᱛᱚᱨ ᱟᱠᱚᱣᱟ
ᱦᱩᱸ ᱦᱩᱸ ᱦᱩᱸ ᱱᱚᱣᱟ ᱠᱟᱛᱷᱟ ᱠᱟᱱ ᱜᱮᱭᱟ ᱚᱱᱠᱟ ᱫᱚ ᱧᱮᱞ ᱢᱮ ᱦᱚᱭᱛᱚ ᱦᱚᱲ ᱦᱚ ᱵᱟᱭ ᱵᱚᱛᱨ ᱟᱢᱟ ᱜᱮᱨ ᱜᱚᱫ ᱠᱟᱜ ᱢᱮᱭᱟ ᱦᱮᱸ ᱵᱟᱝ
ᱦᱩᱸ
ᱚᱱᱠᱟ ᱦᱚᱭᱛᱳ ᱦᱚᱲ ᱦᱚᱸ ᱵᱟᱭ ᱵᱚᱛᱚᱨ ᱟᱢᱟ ᱜᱮᱨ ᱜᱚᱜ ᱠᱟᱜ ᱢᱮ ᱦᱮᱸ ᱵᱟᱝ
ᱚᱱᱠᱟ ᱜᱮᱜᱮᱨ ᱠᱟᱱ ᱜᱮᱭᱟ ᱠᱚ ᱱᱮᱛᱟᱨ ᱫᱚ
ᱦᱮᱸ ᱟᱹᱰᱤ ᱜᱟᱱ ᱠᱚ ᱧᱟᱢ ᱢᱮ ᱢᱟ ᱥᱮᱛᱟᱜ ᱩᱱᱟᱹᱜ ᱜᱟᱱ ᱟᱫᱚ ᱩᱱᱠᱩ ᱢᱟ ᱟᱢ ᱫᱚ ᱵᱟᱭ ᱵᱚᱛᱚᱨ ᱟᱢᱟᱥᱮ, ᱡᱟᱦᱟᱸ ᱨᱮᱜᱮ ᱜᱮᱨ ᱠᱟᱫ ᱢᱮᱭᱟ ᱢᱟ᱾ ᱦᱳᱭ ᱟᱢᱜᱮ ᱥᱮᱛᱟ ᱛᱮ ᱜᱮᱨ ᱞᱟᱯᱟ ᱞᱳᱰᱳ ᱜᱚᱜᱼᱟ ᱵᱟᱝ
ᱚᱱᱠᱟ ᱠᱷᱚᱵᱚᱨ ᱟᱸᱡᱚᱢ ᱱᱟᱥᱮ ᱥᱮᱛᱟᱜ ᱛᱮᱜᱮ ᱜᱮᱨ ᱢᱟᱱᱮ ᱡᱚᱢ ᱪᱟᱵᱟ ᱟᱠᱟᱫᱮᱭᱟ ᱠᱚ ᱢᱮᱱᱛᱮ᱾ ᱯᱟᱞᱦᱟ ᱡᱚᱜ ᱮ ᱥᱮᱱ ᱞᱮᱱᱟᱭ ᱵᱤᱨ ᱛᱮ,
ᱦᱚ᱾ᱸ
ᱟᱨ ᱧᱟᱢ ᱵᱟᱠᱚ ᱧᱟᱢᱮ ᱠᱟᱱᱟ, ᱜᱚᱴᱟ ᱜᱮᱠᱚ ᱯᱟᱸᱡᱟ ᱵᱟᱲᱟᱭ ᱠᱟᱱᱟ᱾
ᱚ ᱦᱮᱸ ᱦᱩᱭᱩᱜᱼᱟ ᱛᱚ᱾ ᱱᱚᱜᱚᱭ ᱥᱮᱛᱟ ᱫᱚ ᱵᱚᱛᱚᱨᱟᱱ ᱡᱤᱵᱷᱽ ᱡᱤᱭᱟᱹᱞᱤ ᱠᱟᱱᱟ ᱠᱚ, ᱩᱱᱠᱩ ᱫᱚ ᱟᱞᱚᱢ ᱞᱟᱜ